ᱦᱚᱸ ᱜᱚᱢᱠᱮ
ᱦᱮᱸ ᱦᱳᱭ ᱡᱚᱦᱟᱨ ᱡᱚᱦᱟᱨ ᱥᱟᱹᱜᱩᱱ ᱥᱮᱛᱟᱜ ᱟᱸᱡᱚᱢᱚᱜ ᱠᱟᱱᱟ
ᱦᱚᱭ ᱥᱟᱹᱜᱩᱱ ᱥᱮᱛᱟᱜ ᱥᱟᱹᱜᱩᱱ ᱥᱮᱛᱟᱜ ᱤᱱᱟᱹ ᱛᱟᱭᱚᱢ ᱛᱟᱦᱚᱞᱮ ᱚᱠᱟ ᱞᱮᱠᱟᱢ ᱛᱟᱦᱮᱸ ᱠᱟᱱᱟ ᱞᱟᱹᱭ ᱛᱟᱞᱟᱝ ᱢᱮ
ᱚ ᱤᱧ ᱫᱚ ᱱᱟᱯᱟᱭ ᱵᱟᱲᱟ ᱜᱤᱧ ᱛᱟᱦᱮᱸᱫ ᱠᱟᱱᱟ ᱪᱟᱸᱫᱳ ᱵᱚᱸᱜᱟ ᱫᱟᱭᱟ ᱫᱩᱞᱟᱹᱲ ᱛᱮ ᱟᱢᱜᱮ ᱛᱟᱦᱚᱞᱮ ᱚᱠᱟ ᱞᱮᱠᱟᱢ ᱛᱟᱦᱮ ᱠᱟᱱ ᱛᱟᱞᱟᱝᱟ ᱞᱟᱹᱭ ᱢᱮ
ᱤᱧᱟᱹᱜ ᱦᱚᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱦᱳᱭ ᱥᱮ ᱟᱫᱚ ᱴᱨᱮᱱ ᱨᱮᱜᱮᱧ ᱟᱹᱜᱩ ᱟᱠᱟᱫ ᱛᱟᱞᱟᱝᱟ ᱟᱹᱰᱤ ᱢᱚᱸᱡᱽ ᱜᱮ ᱱᱟᱯᱟᱭ ᱜᱤᱧ ᱟᱹᱭᱠᱟᱹᱣ ᱮᱫᱟ ᱟᱫᱚ ᱚᱱᱟ ᱪᱮᱛᱟᱱ ᱨᱮᱦᱚᱸᱞᱟᱝ ᱜᱟᱞᱢᱟᱨᱟᱣ ᱞᱮᱠᱷᱟ ᱫᱚ ᱱᱟᱯᱟᱭ ᱠᱚᱜ ᱜᱮᱭᱟ ᱦᱮᱸ ᱥᱮ ᱵᱟᱝ
ᱦᱳᱭ ᱦᱳᱭ ᱮᱱᱠᱷᱟᱱ ᱟᱹᱜᱩ ᱠᱟᱜ ᱠᱷᱟᱱ ᱢᱟ ᱟᱹᱰᱤ ᱱᱟᱯᱟᱭ ᱠᱟᱛᱷᱟ ᱦᱳᱭ ᱢᱟ ᱛᱟᱦᱚᱞᱮ ᱞᱟᱹᱭ ᱛᱟᱞᱟᱝ ᱢᱮ ᱪᱮᱫ ᱚᱱᱠᱟᱱᱟᱜ ᱤᱧ ᱦᱚᱸ ᱟᱸᱡᱚᱢ ᱞᱟᱹᱜᱤᱫ ᱟᱹᱰᱤ ᱮᱠᱥᱟᱭᱴᱮᱰ ᱢᱮᱱᱟᱜ ᱟᱠᱟᱫᱤᱧᱟ
ᱦᱳᱭ ᱴᱷᱤᱠ ᱟᱪᱷᱮ ᱦᱚᱸᱜᱼᱚᱭ ᱡᱮ ᱱᱚᱜᱼᱚᱭ ᱟᱹᱛᱩ ᱨᱮᱱᱟᱝ ᱡᱟᱦᱟᱸ ᱫᱚ ᱱᱟᱡᱮᱦᱟᱞ ᱡᱟᱦᱟᱸ ᱧᱮᱞᱚᱜᱚᱜ ᱠᱟᱱ ᱫᱚ ᱟᱹᱛᱩ ᱨᱮᱱᱟᱝ ᱟᱛᱳ ᱢᱚᱬᱮ ᱯᱟᱯᱟᱪᱷᱤ ᱠᱚᱣᱟᱜ ᱡᱟᱦᱟᱸ ᱠᱟᱛᱷᱟ ᱠᱚ ᱪᱮᱫ ᱞᱮᱠᱟ ᱨᱚᱝ ᱢᱟ ᱚᱠᱟ ᱠᱚ ᱯᱚᱫᱽ ᱨᱮ ᱚᱠᱟᱠᱚ ᱢᱟᱱᱟᱣ ᱵᱟᱛᱟᱣᱮᱫ ᱠᱚᱣᱟ ᱤᱱᱟᱹ ᱛᱮᱫᱚ ᱢᱟᱹᱡᱷᱤ ᱠᱚᱦᱚᱸ ᱥᱮᱨᱢᱟ ᱠᱤ ᱥᱮᱨᱢᱟ ᱠᱚ ᱵᱚᱫᱚᱞᱮᱫ ᱠᱚᱣᱟ ᱦᱮᱸ ᱟᱨ ᱜᱳᱰᱮᱛ ᱦᱚᱸᱠᱚ ᱵᱚᱫᱚᱞ ᱞᱮᱠᱟ ᱡᱮ ᱜᱳᱰᱮᱛ ᱵᱚᱫᱚᱞ ᱫᱚ ᱴᱷᱤᱠᱟᱹᱱ ᱜᱮᱭᱟ᱾ ᱩᱱᱤ ᱫᱚ ᱦᱚᱭᱛᱳ ᱞᱟᱹᱭᱫᱟᱭ ᱤᱧ ᱫᱚ ᱤᱧ ᱥᱮᱨᱢᱟᱧ ᱠᱟᱹᱢᱤ ᱠᱟᱱᱟ ᱟᱨ ᱦᱚᱲ ᱠᱚᱫᱚ ᱵᱟᱠᱚ ᱠᱟᱹᱢᱤ ᱠᱟᱱᱟ ᱠᱚ᱾ ᱢᱮᱱᱠᱷᱟᱱ ᱱᱤᱭᱟᱹ ᱦᱚᱸᱛᱚ ᱧᱮᱞᱚᱜᱚᱜ ᱠᱟᱱᱟ ᱡᱮ ᱜᱚᱰᱮᱛ ᱫᱚ ᱤᱱᱠᱟᱹ ᱛᱮᱫᱚ ᱵᱟᱝᱵᱚᱱ ᱠᱟᱹᱢᱤ ᱦᱚᱪᱚ ᱠᱚᱣᱟ᱾ ᱜᱚᱰᱮᱛᱟᱜ ᱠᱟᱹᱢᱤ ᱦᱚᱨᱟ ᱫᱚ ᱦᱩᱭᱩᱜ ᱠᱟᱱ ᱛᱟᱭᱟ ᱩᱱᱤ ᱫᱚ ᱟᱡ ᱚᱱᱟ ᱨᱮᱱᱟᱜ ᱠᱩᱲᱩᱭᱮᱢ ᱧᱟᱢᱟ ᱦᱮᱸ ᱥᱮ ᱵᱟᱝ ᱚᱱᱟ ᱚᱱᱠᱟ ᱞᱮᱠᱟᱛᱮ ᱜᱚᱰᱮᱛ ᱫᱚ ᱠᱟᱹᱢᱤᱭᱫᱟ ᱟᱫᱚ ᱱᱚᱜᱼᱚ ᱱᱚᱝᱠᱟ ᱠᱟᱛᱮ ᱟᱠᱚ ᱵᱟᱠᱚ ᱢᱟᱱᱟᱣ ᱵᱟᱛᱟᱣᱟᱜ ᱠᱚᱣᱟ ᱜᱚᱰᱮᱛ ᱠᱚ ᱢᱟᱺᱡᱷᱤ ᱦᱮᱸ ᱥᱮᱮ ᱵᱟᱝ ᱫᱚ ᱟᱢ ᱪᱮᱫ ᱮᱢ ᱞᱟᱹᱭᱮᱫ ᱛᱟᱞᱟᱝᱟ ᱱᱚᱣᱟ ᱠᱚ ᱪᱮᱛᱟᱱ ᱨᱮᱢᱟ?
ᱦᱳᱭ ᱟᱪᱪᱷᱟ ᱦᱮᱸ ᱱᱚᱣᱟ ᱫᱚ ᱟᱹ ᱟᱹᱰᱤ ᱡᱚᱛᱷᱟᱛ ᱜᱮᱢ ᱢᱮᱱ ᱠᱮᱫ ᱛᱟᱞᱟᱝ-ᱟ ᱱᱚᱜ-ᱚᱭ ᱡᱮ ᱡᱟᱦᱟᱢ ᱢᱮᱱ ᱠᱮᱫᱟ ᱟᱵᱚ ᱟᱛᱩᱨ ᱨᱮ ᱟᱵᱚ ᱫᱚ ᱡᱟᱦᱟᱸ ᱛᱤᱱᱟᱹᱜ ᱥᱟᱱᱛᱟᱲ ᱵᱚᱭᱦᱟ ᱠᱚ ᱢᱮᱱᱟᱜ ᱵᱚᱱᱟ ᱢᱮᱱᱟᱜ ᱵᱚᱱᱟ ᱡᱚ ᱡᱚᱛᱚ ᱦᱚᱲ ᱜᱮ ᱚᱱᱠᱟ ᱟᱵᱚ ᱟᱹᱛᱩ ᱠᱮ ᱟᱹᱛᱩ ᱚᱱᱠᱟ ᱢᱺᱡᱷᱤ ᱢᱚᱬᱮ ᱦᱚᱲ ᱢᱮᱱᱟᱜ ᱠᱚᱛᱟ ᱵᱚᱱᱟ ᱟᱨ ᱚᱱᱠᱟ ᱞᱮᱠᱟ ᱥᱳᱞᱳ ᱟᱱᱟ ᱢᱮᱱᱟᱜ ᱟᱠᱟᱜ ᱵᱚᱱᱟ ᱦᱮᱸᱥᱮ ᱱᱚᱣᱟ ᱟᱹᱨᱤ ᱫᱚ ᱟᱵᱚᱣᱟᱜ ᱫᱚ ᱟᱭᱢᱟ ᱫᱤᱱ ᱠᱷᱚᱱ ᱜᱮ ᱪᱟᱞᱟᱣ ᱟᱹᱜᱩ ᱱᱚᱣᱟ ᱠᱟᱛᱷᱟ ᱠᱟᱱ ᱜᱮ ᱮᱱᱠᱷᱟᱱ ᱱᱮᱛᱟᱨ ᱧᱮᱞᱚᱜ ᱠᱟᱱᱟ ᱡᱟᱸ ᱱᱩᱠᱩ ᱟᱵᱚ ᱟᱛᱩᱨ ᱨᱮᱱ ᱢᱟᱹᱡᱷᱤ ᱠᱚ ᱥᱮ ᱢᱟᱹᱡᱷᱤ ᱢᱚᱬᱮ ᱦᱚᱲ ᱡᱟᱦᱟᱸᱭ ᱢᱮᱱᱟᱜ ᱠᱚᱣᱟ ᱱᱮᱛᱟᱨ ᱢᱟ ᱚᱱᱠᱟ ᱟᱹᱰᱤ ᱡᱟᱭᱜᱟᱨ ᱨᱮ ᱧᱮᱞᱚᱜ ᱠᱟᱱᱟ ᱡᱮ ᱱᱚᱣᱟ ᱠᱚ ᱵᱟᱠᱚ ᱢᱟᱱᱟᱣ ᱵᱟᱛᱟᱣᱮᱜ ᱠᱚᱣᱟ ᱥᱮ ᱱᱚᱜᱼᱚ ᱱᱚᱝᱠᱟ ᱢᱟ ᱧᱮᱞᱚᱜ ᱠᱟᱱ ᱜᱮᱭᱟ ᱟᱫᱚ ᱮᱱᱛᱮᱜ ᱟᱞᱮ ᱟᱛᱳ ᱨᱮᱜᱮ ᱱᱤᱭᱟᱹ ᱫᱷᱟ ᱢᱟᱱᱮ ᱚᱱᱠᱟ ᱢᱤᱫᱴᱮᱱ ᱤᱭᱟᱹ ᱦᱩᱭ ᱮᱱᱟ ᱡᱮ ᱚᱱᱠᱟ ᱞᱮᱠᱟ ᱢᱮᱫᱴᱮᱱ ᱢᱟᱱᱮ ᱟᱵᱚ ᱥᱟᱱᱛᱟᱲ ᱠᱩᱲᱤ ᱜᱤᱫᱽᱨᱟᱹ ᱜᱮ ᱦᱟᱸᱜ ᱪᱮᱫ ᱚᱱᱠᱟ ᱞᱮᱠᱟ ᱫᱤᱠᱩ ᱴᱷᱮᱱᱮ ᱡᱟᱢᱟᱭᱮ ᱠᱟᱱ ᱛᱟᱸᱦᱮᱜ ᱦᱳᱭ ᱥᱮ
ᱦᱚᱭ ᱥᱮ
ᱟᱫᱚ ᱫᱤᱠᱩ ᱴᱷᱮᱱ ᱡᱟᱶᱟᱭ ᱛᱟᱭᱱᱚᱢ ᱛᱟᱦᱚᱞᱮ ᱟᱫᱚ ᱟᱛᱳ ᱠᱚᱯᱚᱲ ᱫᱚ ᱩᱱᱤ ᱫᱚ ᱯᱟᱸᱡᱟ ᱟᱹᱜᱩ ᱫᱚ ᱞᱟᱜᱟᱜ ᱜᱮᱭᱟ ᱥᱮ ᱦᱮᱥᱮ ᱛᱟᱦᱮ ᱤᱱᱠᱟᱹ ᱞᱮᱠᱟ ᱯᱟᱸᱡᱟ ᱟᱹᱜᱩ ᱦᱩᱭᱱᱟ ᱯᱟᱸᱡᱟ ᱟᱹᱜᱩ ᱛᱟᱭᱱᱚᱢ ᱟᱫᱚ ᱱᱚᱝᱠᱟ ᱞᱮᱠᱟ ᱟᱨ ᱢᱟᱱᱮ ᱟᱞᱮ ᱚᱱᱠᱟ ᱢᱟᱺᱡᱷᱤ ᱦᱚᱲ ᱢᱟᱺᱡᱷᱤ ᱡᱟᱦᱟᱸᱟᱦᱮ ᱩᱱᱤ ᱦᱟᱸᱜᱼᱟ ᱛᱟᱦᱞᱮ ᱠᱩᱞᱦᱤ ᱫᱩᱲᱩᱵᱼᱮ ᱦᱚ ᱦᱚᱦᱚ ᱠᱮᱫᱟᱭ ᱮᱸ ᱪᱮᱜ ᱠᱩᱞ ᱠᱮᱫᱤᱭᱟᱭ ᱡᱮ ᱵᱟᱝ ᱱᱚᱝᱠᱟ ᱱᱚᱝᱠᱟ ᱛᱟᱦᱞᱮ ᱢᱮᱛᱟ ᱠᱚᱢ ᱠᱩᱞᱤ ᱫᱩᱲᱩᱵ ᱢᱮᱱᱠᱷᱟᱱ ᱚᱱᱟ ᱟᱞᱮ ᱟᱛᱩᱨ ᱨᱮ ᱧᱮᱞᱱᱟ ᱢᱮᱱᱮ ᱠᱤᱪᱷᱩ ᱠᱤᱪᱷᱩ ᱦᱚᱲ ᱢᱟᱱᱮ ᱚᱱᱟ ᱠᱟᱛᱷᱟ ᱵᱟᱝᱠᱚ ᱟᱸᱡᱚᱢ ᱞᱮᱫᱟ ᱪᱮᱫ ᱦᱮᱸᱥᱮ ᱱᱚᱜ ᱱᱚᱝᱠᱟ ᱢᱟᱡᱷᱤᱭᱟᱜ ᱠᱟᱛᱷᱟ ᱠᱚ ᱛᱟᱲᱟᱢ ᱯᱟᱨᱚᱢ ᱠᱮᱫ ᱛᱟᱭᱟ ᱪᱮ ᱛᱚ ᱱᱚᱜᱚᱭ ᱱᱚᱝᱠᱟ ᱟᱨᱦᱚᱸ ᱮᱴᱟᱜ ᱮᱴᱟᱜ ᱟᱹᱛᱩᱳ ᱠᱚᱨᱮ ᱤᱧ ᱧᱮᱞ ᱟᱠᱟᱫᱟ ᱱᱚᱝᱠᱟ ᱢᱟᱱᱮ ᱵᱟᱠᱚ ᱢᱟᱱᱟᱣ ᱵᱟᱛᱟᱣ ᱫᱟ ᱱᱮᱛᱟᱨ ᱫᱚ ᱪᱮᱫ ᱦᱚᱛᱮᱡ ᱛᱮ ᱱᱚᱝᱠᱟ ᱦᱩᱭᱩᱜ ᱠᱟᱱᱟ
ᱦᱩᱸ ᱴᱷᱤᱠ ᱟᱫᱚ ᱢᱤᱫ ᱠᱟᱛᱷᱟ ᱛᱮᱫᱚ ᱞᱟᱹᱭᱚᱜᱼᱟ ᱱᱚᱣᱟ ᱨᱮᱱᱟᱝ ᱛᱚ ᱟᱵᱚ ᱢᱤᱫ ᱠᱟᱛᱷᱟ ᱛᱮᱠᱚ ᱞᱟᱹᱭᱟ ᱡᱮ ᱚᱞ ᱯᱟᱲᱦᱟᱣ ᱥᱮᱬᱟ ᱠᱟᱛᱮᱮᱫ ᱟᱹᱰᱤᱵᱚᱱ ᱥᱤᱠᱷᱤᱛ ᱠᱟᱱ ᱞᱮᱠᱟ ᱦᱚᱸ ᱠᱟᱛᱷᱟ ᱞᱟᱹᱭᱚᱜ ᱠᱟᱱ ᱜᱮᱭᱟ ᱦᱮᱸ ᱥᱮ ᱵᱟᱝ ᱟᱹᱰᱤ ᱡᱟᱥ ᱚᱞ ᱵᱚᱱ ᱥᱤᱠᱷᱤᱛ ᱟᱠ ᱞᱮᱠᱟ ᱵᱚᱱ ᱢᱚᱱᱮᱭᱟ ᱵᱚᱱ ᱢᱮᱱᱠᱷᱟᱱ ᱤᱧ ᱫᱩᱧ ᱞᱟᱹᱭᱟ ᱩᱸ ᱠᱟᱛᱷᱟ ᱨᱮ ᱢᱤᱫ ᱴᱟᱝ ᱠᱚ ᱞᱟᱹᱭ ᱞᱮᱫ ᱜᱮᱭᱟ ᱥᱟᱹᱨᱤᱜᱮ ᱢᱤᱫ ᱴᱟᱝ ᱥᱚᱝᱜᱚᱴᱷᱚᱱ ᱦᱚᱸ ᱡᱚᱫᱤ ᱟᱢᱮᱢ ᱪᱟᱞᱟᱣᱟ ᱡᱮᱢᱚᱱ ᱥᱟᱸᱥ ᱥᱚᱝᱜᱚᱴᱷᱚᱱ ᱨᱮᱱᱟᱜ ᱢᱤᱫ ᱴᱟᱝ ᱠᱮᱴᱮᱡ ᱡᱩᱫᱤ ᱛᱟᱦᱮᱱᱟ ᱡᱮ ᱥᱟᱱᱟᱢ ᱦᱚᱲ ᱢᱤᱫ ᱥᱟᱶᱛᱮ ᱦᱟᱹᱣᱩᱦᱟᱹᱢ ᱨᱚᱲᱟ ᱥᱮᱮ ᱵᱟᱝ ᱛᱤᱥ ᱨᱮᱦᱚᱸ ᱚᱱᱟ ᱫᱚ ᱵᱟᱝ ᱥᱚᱵᱷᱟᱥ ᱵᱮᱥ ᱵᱟᱝ ᱟᱸᱡᱚᱢᱚᱜᱼᱟ᱾ ᱢᱮᱱᱠᱷᱟᱱ ᱢᱤᱫ ᱦᱚᱲ ᱡᱩᱚᱫᱤ ᱞᱤᱴᱟᱭ ᱞᱤᱴ ᱞᱟᱹᱜᱤᱫ ᱡᱩᱫᱤ ᱛᱟᱦᱮᱱᱟᱭ ᱚᱱᱟ ᱞᱟᱹᱜᱤᱫ ᱛᱮᱫᱚ ᱚᱱᱟᱜ ᱜᱮ ᱱᱟᱯᱟᱭᱟ ᱡᱚᱛᱚ ᱦᱚᱲ ᱡᱩᱫᱤ ᱵ ᱢᱩᱠᱠᱷᱚ ᱢᱚᱱᱛᱨᱤ ᱠᱚ ᱦᱩᱭ ᱠᱚᱜᱼᱟ ᱛᱟᱦᱚᱞᱮ ᱫᱤᱥᱚᱢᱮ ᱪᱟᱞᱟᱣ ᱠᱮᱭᱟ ᱡᱚᱛᱚ ᱦᱚᱲ ᱛᱮᱠᱚ ᱪᱟᱞᱟᱣ ᱫᱟᱲᱮ ᱠᱮᱭᱟ ᱠᱤ ᱵᱟᱝ
ᱪᱮ ᱠᱟᱱ
ᱟᱵᱚ ᱱᱚᱣᱟ ᱪᱮᱫ ᱨᱮᱱᱟᱜ ᱠᱟᱛᱷᱟ ᱫᱚ ᱱᱩᱭ ᱜᱮ ᱧᱮᱞ ᱛᱟᱵᱚᱱᱟ ᱟᱪᱪᱷᱟ ᱚᱱᱠᱟᱜᱮ ᱵᱞᱚᱠ ᱥᱛᱚᱨ ᱦᱚᱸ ᱡᱩᱫᱤ ᱵᱚᱱ ᱧᱮᱞᱟ ᱟᱨ ᱯᱚᱧᱪᱟᱭᱮᱛ ᱥᱛᱚᱨ ᱨᱮ ᱡᱩᱫᱤ ᱵᱚᱱ ᱧᱮᱞᱟᱵᱚᱱ ᱚᱸᱰᱮ ᱦᱚᱸ ᱧᱮᱞᱚᱜᱚᱜ ᱜᱮᱴ ᱯᱨᱚᱫᱷᱟᱱᱮ ᱪᱟᱞᱟᱜᱼᱟ ᱟᱫᱚ ᱤᱧ ᱫᱚ ᱱᱚᱣᱟ ᱠᱟᱛᱷᱟᱧ ᱞᱟᱹᱭ ᱦᱚᱪᱚᱭᱮᱫᱟ ᱡᱮ ᱱᱚᱜᱚᱭ ᱱᱚᱣᱟ ᱢᱤᱫᱴᱟᱝ ᱟᱛᱳ ᱪᱟᱪᱞᱟᱣ ᱞᱟᱹᱜᱤᱫ ᱢᱟᱹᱱ ᱞᱮᱠᱟᱛᱮ ᱢᱺᱡᱷᱤ ᱵᱚᱱ ᱫᱚᱦᱚ ᱠᱟᱫᱮᱭᱟ ᱦᱮᱸ ᱥᱮ ᱵᱟᱝ ᱟᱫᱚ ᱢᱮᱱ ᱠᱟᱛᱷᱟ ᱫᱚ ᱦᱩᱭᱩᱜ ᱠᱟᱱᱟ ᱤᱧᱫᱩᱧ ᱞᱟᱹᱭᱟ ᱡᱮ ᱢᱟᱺᱡᱷᱤ ᱚᱠᱟᱞᱮᱠᱟᱱ ᱠᱟᱛᱷᱟᱭ ᱨᱚᱲ ᱮᱫᱟ ᱵᱟᱭ ᱨᱚᱲ ᱫᱟᱭ ᱦᱮᱸᱥᱮ ᱵᱟᱝ ᱟᱢ ᱪᱮᱫ ᱞᱟᱹᱭ ᱦᱚᱪᱚᱭᱮᱫᱟ ᱵᱟᱭ ᱞᱟᱹᱭ ᱦᱚᱪᱚᱭᱮᱫᱟ ᱤᱱᱟᱹ ᱵᱟᱲᱟᱭ ᱠᱟᱛᱮ ᱟᱢ ᱫᱚ ᱱᱤᱭᱟᱹ ᱠᱟᱛᱷᱟᱢ ᱢᱮᱱ ᱫᱟᱲᱮᱟᱭᱟ ᱛᱚ ᱢᱟᱺᱡᱷᱤ ᱵᱟᱵᱟ ᱱᱚᱜᱼᱚ ᱱᱚᱝᱠᱟ ᱵᱮᱯᱟᱨ ᱦᱮᱸ ᱱᱚᱣᱟ ᱡᱟᱦᱟᱸ ᱞᱮᱠᱟ ᱟᱢᱟᱜ ᱜᱟᱞᱢᱟᱨᱟᱣ ᱮᱢ ᱞᱟᱹᱭᱮᱫ ᱛᱟᱵᱚᱱᱟ ᱦᱟᱭᱛᱚ ᱱᱚᱣᱟ ᱢᱚᱱᱮ ᱛᱮᱫᱚ ᱟᱞᱮᱭᱟᱜ ᱦᱚᱸ ᱞᱟᱹᱭ ᱫᱟᱭ ᱵᱟᱝ ᱵᱮᱥ ᱜᱮ ᱟᱹ ᱪᱤᱠᱟᱟᱹᱜ ᱠᱟᱱᱟ ᱢᱮᱱᱠᱷᱟᱱ ᱱᱚᱣᱟ ᱡᱩᱫᱤ ᱱᱚᱝᱠᱟ ᱞᱮᱠᱟᱛᱮ ᱦᱩᱭ ᱠᱚᱜᱼᱟ ᱱᱟᱯᱟᱭ ᱠᱚᱜᱚᱜᱼᱟ ᱱᱚᱣᱟ ᱢᱤᱫᱴᱟᱝ ᱟᱵᱚ ᱠᱚ ᱛᱟᱞᱟᱨᱮ ᱜᱟᱯᱟᱞ ᱢᱟᱨᱟᱨᱟᱣ ᱠᱟᱱ ᱛᱟᱵᱚᱱᱟ
ᱦᱮᱸ ᱢᱟᱱᱮ ᱡᱟᱦᱟᱱᱟᱜ ᱜᱮ ᱢᱟᱱᱮ ᱵᱟᱝ ᱜᱟᱯᱟᱞᱢᱟᱨᱟᱣ ᱵᱟᱝ ᱦᱩᱭ ᱞᱮᱱᱠᱷᱟᱱ ᱚᱱᱟ ᱨᱮᱱᱟᱜ ᱥᱟᱞᱟ ᱜᱚᱴᱟ ᱢᱟ ᱮᱱᱠᱷᱟᱱ ᱵᱟᱝ ᱜᱟᱱᱚᱜᱼᱟ ᱟᱢ ᱛᱮ ᱞᱮᱠᱟ ᱱᱤᱭᱟᱹ ᱴᱷᱮᱱ ᱪᱟᱞᱟᱣ ᱠᱟᱛᱮ ᱥᱮ ᱢᱤᱫᱴᱷᱮᱱ ᱫᱩᱲᱩᱵ ᱠᱟᱛᱮᱫ ᱚᱱᱟ ᱤᱫᱤ ᱠᱟᱛᱮᱜ ᱜᱟᱯᱟᱞ ᱢᱟᱨᱟᱨᱟᱣ ᱦᱩᱭᱩᱜᱼᱟ ᱟᱢᱟᱜ ᱪᱮᱫ ᱨᱮᱸᱜᱮᱡ ᱛᱮᱛᱟᱝ ᱛᱟᱢ ᱥᱟᱱᱟᱢᱟᱜ ᱞᱟᱹᱭ ᱦᱩᱭᱩᱜᱼᱟ ᱛᱚᱵᱮ ᱟᱱᱟᱜ ᱜᱮ ᱚᱱᱟ ᱤᱫᱤ ᱠᱟᱛᱮᱜ ᱫᱚ ᱡᱟᱦᱱᱟᱜ ᱚᱱᱠᱟᱱᱟᱜ ᱠᱟᱹᱢᱤᱦᱚᱨᱟ ᱥᱟᱯᱲᱟᱣ ᱜᱟᱱᱚᱜᱼᱟ ᱦᱳᱭ ᱥᱮ ᱱᱚᱝᱠᱟ ᱞᱮᱠᱟ ᱠᱟᱱᱟ ᱟᱫᱚ ᱚᱱᱠᱟ ᱞᱮᱠᱟ ᱟᱵᱚ ᱥᱟᱱᱛᱟᱲ ᱟᱹᱛᱩ ᱨᱮᱢᱟ ᱡᱟᱦᱟᱱᱟᱜ ᱜᱮ ᱥᱮ ᱡᱟᱦᱟᱱᱟᱜ ᱠᱟᱹᱢᱤ ᱦᱚᱨᱟ ᱜᱮ ᱦᱩᱭᱩᱜ ᱛᱟᱵᱚᱱᱟ ᱡᱮᱞᱮᱠᱟ ᱢᱮᱛᱟᱜ ᱢᱮ ᱵᱟᱦᱟ ᱥᱚᱦᱦᱟᱭ ᱡᱮᱠᱳᱱᱳ ᱵᱟᱯᱞᱟ ᱵᱤᱦᱟᱹ ᱠᱚᱨᱮ ᱡᱚᱛᱚ ᱠᱚᱨᱮᱜᱮ ᱱᱩᱠᱩ ᱢᱟᱺᱡᱷᱤ ᱢᱚᱬᱮ ᱦᱚᱲ ᱵᱟᱝᱠᱷᱟᱱ ᱟᱵᱚᱣᱟᱜ ᱠᱟᱹᱢᱤ ᱦᱚᱨᱟ ᱫᱚ ᱵᱟᱝ ᱪᱟᱹᱠᱤ ᱥᱟᱵᱚᱜ ᱛᱟ ᱥᱟᱜ ᱥᱚᱵᱟᱜ ᱦᱩᱭᱥᱮ ᱱᱚᱣᱟ ᱠᱚ ᱡᱚ ᱡᱚᱛᱚ ᱠᱟᱹᱢᱤ ᱦᱚᱨᱟ ᱨᱮᱜᱮ ᱟᱵᱚᱨᱮᱱ ᱫᱚ ᱢᱟᱺᱡᱷᱤ ᱢᱚᱬᱮ ᱦᱚᱲ ᱥᱟᱶᱛᱮ ᱥᱳᱞᱳ ᱟᱱᱟ ᱟᱛᱮᱜᱮ ᱦᱩᱭᱩᱜ ᱛᱟᱵᱚᱱᱟ ᱢᱮᱱᱠᱷᱟᱱ ᱱᱮᱛᱟᱨ ᱫᱚ ᱡᱟᱦᱟᱸᱭ ᱦᱟᱸᱜ ᱠᱚ ᱥᱮᱪᱮᱫ ᱧᱚᱜ ᱠᱟᱱᱟ ᱥᱮ ᱚᱱᱟᱠᱟ ᱵᱟᱡ ᱥᱟᱦᱟᱨ ᱠᱚᱨᱮ ᱢᱮᱱᱟᱜ ᱠᱟᱜ ᱠᱚᱭᱟ ᱩᱱᱠᱩ ᱫᱚ ᱧᱮᱞᱚᱜ ᱠᱟᱱᱟ ᱡᱮ ᱚᱱᱠᱟ ᱞᱮᱠᱟ ᱵᱤᱱᱟᱹ ᱢᱟᱹᱡᱷᱤ ᱢᱚᱬᱮ ᱦᱚᱬᱮ ᱮᱫ ᱜᱮ ᱱᱚᱝᱠᱟ ᱟᱭᱢᱟ ᱡᱟᱭᱜᱟ ᱨᱮᱜᱮ ᱧᱮᱞᱚᱜ ᱠᱟᱱᱟ ᱡᱮ ᱱᱚᱜᱼᱚᱭ ᱢᱩᱱᱫᱤᱨ ᱠᱚᱨᱮ ᱠᱚ ᱵᱟᱯᱞᱟᱜ ᱠᱟᱱᱟ ᱦᱮᱸᱥᱮ ᱛᱟ ᱯᱚᱨᱮ ᱚᱱᱠᱟ ᱞᱮᱠᱟ ᱢᱟᱱᱮ ᱢᱟᱺᱡᱷᱤ ᱢᱚᱬᱮ ᱦᱚᱲ ᱵᱤᱱᱟᱹ ᱥᱮ ᱵᱤᱱᱟᱹ ᱟᱹᱛᱩ ᱦᱚᱲ ᱛᱮᱜᱮ ᱟᱠᱚᱣᱟᱜ ᱚᱱᱟ ᱠᱟᱹᱢᱤ ᱦᱚᱨᱟ ᱠᱚ ᱯᱚᱛᱟᱣᱵ ᱮᱫ ᱠᱚᱣᱟ ᱛᱟᱠᱚᱣᱟ ᱥᱮ ᱱᱚᱣᱟ ᱫᱚ ᱪᱮᱫ ᱦᱚᱛᱮᱡ ᱛᱮ ᱱᱚᱝᱠᱟ ᱢᱟᱱᱮ ᱤᱧ ᱫᱩᱧ ᱢᱚᱱᱮᱭᱟ ᱚᱱᱟ ᱫᱚ ᱩᱱᱠᱩ ᱥᱮᱪᱮᱫ ᱵᱟᱹᱲᱛᱤ ᱥᱮ ᱡᱟᱦᱟᱸᱭᱟᱜ ᱚᱱᱠᱟ ᱞᱮᱠᱟ ᱠᱟᱹᱣᱰᱤ ᱠᱚ ᱦᱮᱱᱟᱜ ᱛᱟᱠᱚᱣᱟ ᱥᱮ ᱚᱱᱟ ᱫᱚ ᱚᱱᱟ ᱦᱚᱛᱮᱡ ᱛᱮ ᱱᱚᱜ ᱚᱭ ᱱᱚᱝᱠᱟ ᱧᱮᱞᱚᱜ ᱠᱟᱱᱟ ᱛᱚ ᱱᱚᱣᱟ ᱫᱚ ᱛᱤᱱᱟᱹᱜ‌ ᱴᱟ ᱡᱚᱛᱷᱟᱛ ᱛᱚᱜ ᱠᱟᱱᱟ ᱥᱮ ᱵᱟᱝ ᱡᱚᱛᱷᱟᱛ ᱛᱚᱜ ᱠᱟᱱᱟ ᱢᱮᱱᱟ
ᱟᱫᱚ ᱚᱱᱟᱫᱚ ᱚᱱᱠᱟ ᱞᱮᱠᱟ ᱛᱮᱜᱮ ᱤᱧ ᱟᱨ ᱢᱤᱫᱴᱟᱝ ᱠᱟᱛᱷᱟᱧ ᱫᱤᱥᱟᱹ ᱠᱮᱫᱟ ᱢᱟᱱᱮ ᱦᱚᱞᱟ ᱢᱟᱫᱷᱮᱨᱟᱹᱜ ᱠᱟᱛᱷᱟ ᱜᱮ ᱠᱟᱱᱟ ᱟᱫᱚ ᱩᱱᱠᱩ ᱦᱚᱸ ᱢᱤᱫᱴᱟᱝ ᱟᱛᱳ ᱨᱮ ᱵᱟᱨ ᱢᱟᱹᱡᱷᱤ ᱠᱟᱱᱟ ᱠᱚ ᱦᱮᱸ ᱥᱮ ᱵᱟᱝ
ᱦᱮᱸ
ᱟᱫᱚ ᱵᱟᱨ ᱢᱟᱺᱡᱷᱤ ᱨᱮ ᱦᱚᱭᱛᱳ ᱱᱩᱭ ᱢᱟᱡᱷᱤᱭᱟᱜ ᱪᱮᱫ ᱞᱮᱠᱟ ᱜᱟᱯᱟᱞ ᱢᱟᱨᱟᱣ ᱵᱟᱝ ᱜᱟᱯᱟᱞ ᱜᱟᱯᱟᱞ ᱢᱟᱨᱟᱣ ᱚᱱᱟ ᱦᱚᱸ ᱟᱞᱮ ᱵᱟᱞᱮ ᱵᱟᱲᱟᱭ ᱫᱟᱲᱮ ᱠᱟᱣᱫᱟ ᱟᱨ ᱦᱩᱭ ᱜᱚᱫ ᱮᱱᱟ ᱢᱚᱴᱟᱢᱩᱴᱤ ᱜᱮᱞ ᱥᱮᱨᱢᱟ ᱜᱟᱱ ᱠᱚ ᱦᱩᱭᱩᱜ ᱠᱟᱱᱟ ᱠᱚ ᱤᱱᱟᱹ ᱛᱟᱭᱚᱢ ᱠᱚ ᱠᱷᱚᱡᱚᱜ ᱠᱟᱱᱟ ᱡᱟᱛᱮ ᱟᱞᱮ ᱫᱚᱞᱮ ᱢᱤᱫᱚᱜ ᱢᱟ ᱦᱮᱸ ᱥᱮ ᱵᱟᱝ ᱢᱮᱱᱠᱷᱟᱱ ᱢᱤᱫ ᱟᱱ ᱦᱚᱲ ᱫᱚ ᱢᱤᱫ ᱟᱢ ᱟᱢ ᱛᱮᱜᱮ ᱜᱟᱱᱚᱜᱼᱟ ᱡᱩᱫᱤ ᱟᱢ ᱟᱢ ᱛᱮᱢ ᱩᱭᱦᱟᱹᱨ ᱵᱷᱟᱹᱵᱤᱭᱟ ᱥᱮ ᱵᱟᱝ ᱚᱱᱟ ᱫᱚ ᱢᱤᱫᱚᱜᱼᱟ ᱟᱫᱚ ᱚᱱᱟ ᱠᱷᱟᱹᱛᱤᱨ ᱛᱮ ᱯᱤᱲ ᱛᱟᱹᱨᱮ ᱨᱮᱠᱚ ᱠᱷᱚᱡᱚᱜ ᱠᱟᱱᱟ ᱠᱚ ᱡᱮ ᱯᱤᱲ ᱯᱟᱨᱜᱟᱱᱟ ᱵᱟᱵᱟ ᱴᱷᱮᱱ ᱠᱚ ᱠᱷᱚᱡᱚᱜ ᱠᱟᱱᱟ ᱡᱮ ᱟᱞᱮ ᱢᱤᱫ ᱠᱟᱞᱮ ᱢᱮ ᱫᱩᱲᱩᱵ ᱠᱟᱛᱮ ᱢᱤᱫ ᱠᱟᱞᱮᱢᱮ ᱦᱮᱸᱥᱮ ᱵᱟᱝ ᱟᱪ ᱪᱷᱟ ᱴᱷᱤᱠᱟᱹᱱ ᱜᱤᱭᱟ ᱡᱩᱫᱤ ᱟᱯᱮ ᱛᱮ ᱵᱟᱯᱮ ᱫᱟᱲᱮᱭᱟᱜ ᱟᱞᱮ ᱠᱚ ᱛᱟᱞᱟᱛᱮ ᱛᱟᱦᱮᱞᱮ ᱫᱩᱞᱵᱤᱛ ᱯᱮᱭᱟᱞᱮ ᱦᱮᱸ ᱥᱮ ᱵᱟᱝ ᱥᱮ ᱫᱩᱲᱩᱵ ᱢᱤᱫ ᱯᱮᱭᱟᱞᱮ ᱟᱨᱦᱚ ᱚᱱᱠᱟᱜ ᱜᱮ ᱩᱱᱠᱩ ᱫᱚ ᱢᱟᱱᱮ ᱮᱛᱚ ᱮᱴᱤᱴᱤᱭᱩᱴ ᱛᱟᱠᱚ ᱱᱩᱱᱟᱹᱜ ᱜᱷᱮᱢ ᱛᱟᱠᱚ ᱦᱮᱸ ᱥᱮ ᱵᱟᱝ ᱟᱠᱚ ᱟᱠᱚ ᱞᱮᱠᱟ ᱞᱮᱠᱟᱛᱮᱜᱮ ᱱᱤᱡᱮ ᱫᱩᱲᱩᱵ ᱦᱩᱭᱩᱜᱼᱟ
ᱦᱮᱸ
ᱱᱤᱡᱮᱨᱟᱜ ᱠᱟᱛᱷᱟ ᱡᱮ ᱚᱱᱮ ᱛᱚᱧ ᱢᱮᱛᱟᱢ ᱠᱟᱱᱟ ᱟᱠᱚ ᱟᱠᱚ ᱛᱮᱠᱚ ᱫᱩᱲᱩᱵ ᱠᱟᱱᱟ ᱠᱚ ᱮ ᱢᱟᱱᱮ ᱱᱤᱡᱮ ᱦᱚ ᱦᱚ ᱦᱩᱭ ᱠᱟᱱᱟ ᱥᱮ ᱯᱟᱨᱽᱜᱟᱱᱟ ᱵᱟᱵᱟᱭ ᱦᱚ ᱦᱚ ᱥᱮᱴᱮᱨᱚᱜ ᱠᱟᱱᱟ ᱠᱚ ᱦᱮᱸ ᱤᱱᱟᱹᱨᱮ ᱧᱮᱞᱚᱜᱚᱜ ᱠᱟᱱᱟ ᱡᱮ ᱵᱟᱨᱚᱴᱟ ᱨᱮ ᱴᱟᱭᱤᱢ ᱞᱮᱫᱟᱭ ᱦᱚᱭᱛᱚ ᱫᱩᱴᱟ ᱥᱮᱫ ᱛᱮ ᱥᱮ ᱟᱲᱟᱭᱴᱟ ᱥᱮᱫ ᱛᱮᱠᱚ ᱵᱚᱞᱚ ᱠᱟᱱᱟ ᱠᱚ ᱦᱮᱸᱥᱮ ᱟᱫᱚ ᱤᱱᱟᱹ ᱛᱟᱭᱚᱢ ᱚᱱᱟ ᱧᱮᱞ ᱠᱟᱛᱮ ᱛᱮ ᱟᱫᱚ ᱩᱝᱠᱩᱣᱟᱜ ᱠᱚ ᱟᱭᱤ ᱵᱷᱟᱵᱤ ᱠᱮᱫᱟ ᱠᱚ ᱦᱟᱱᱮ ᱪᱟᱨᱴᱟ ᱯᱟᱸᱪᱴᱟ ᱥᱚᱢᱚᱭ
ᱦᱩᱸ
ᱟᱠᱚ ᱟᱹᱛᱩ ᱦᱚᱲ ᱟᱞᱮ ᱞᱮ ᱡᱟᱣᱨᱟ ᱥᱮ ᱥᱮᱱ ᱡᱟᱣᱨᱟ ᱠᱟᱜ ᱠᱚᱣᱟᱞᱮ ᱟᱫᱚ ᱟᱠ ᱫᱚ‌ ᱡᱩᱫᱤ ᱠᱚ ᱟᱠᱚ ᱢᱚᱱᱮᱨ ᱢᱚᱛᱚᱱ ᱛᱮᱠᱚ ᱦᱤᱡᱩᱜ ᱠᱟᱱᱟ ᱠᱚ ᱡᱟᱦᱟᱸ ᱫᱚᱵᱚᱱ ᱢᱮᱛᱟᱜ ᱠᱟᱱ ᱫᱚ ᱮᱸ ᱢᱟᱱᱮ ᱯᱩᱱ ᱢᱚᱬᱮ ᱴᱟᱲᱟᱝ ᱥᱮᱫ ᱛᱮᱠᱚ ᱦᱮᱡ ᱥᱮᱴᱮᱨᱚᱜ ᱠᱟᱱᱟ ᱠᱚ ᱢᱟᱺᱡᱷᱤ ᱵᱟᱵᱟ ᱫᱚᱞᱮ ᱢᱮᱛᱟᱭ ᱠᱟᱱ ᱜᱮᱭᱟ ᱩᱠᱩᱨ ᱢᱟᱺᱡᱷᱤ ᱵᱟᱵᱟ ᱪᱮᱫ ᱞᱮᱠᱟ ᱚᱠᱟᱨᱮ ᱦᱮᱱᱟᱜ ᱠᱟᱜ ᱠᱚ ᱛᱟᱢᱟ ᱟᱢᱨᱮᱱ ᱜᱩᱱᱤ ᱜᱩᱨᱩ ᱦᱚᱲ ᱦᱮᱸ ᱦᱮᱸ ᱦᱤᱡᱩᱜ ᱠᱟᱱᱟ ᱠᱚ ᱦᱮᱸ ᱦᱮᱸ ᱦᱤᱡᱩᱜ ᱠᱟᱱᱟ ᱠᱚ ᱟᱫᱚ ᱦᱤᱡᱩᱜ ᱠᱟᱱᱟ ᱠᱚ ᱦᱤᱡᱩᱜ ᱠᱟᱱᱟ ᱠᱚ ᱦᱮᱡ ᱦᱮᱡ ᱛᱮᱜᱮ ᱩᱱᱠᱩ ᱫᱚ ᱯᱩᱱ ᱢᱚᱬᱮ ᱴᱟᱲᱟᱝ ᱠᱚ ᱵᱟᱡᱟᱣ ᱠᱮᱫᱟ ᱠᱚ ᱟᱫᱚ ᱩᱱ ᱚᱠᱛᱚ ᱫᱚ ᱟᱞᱮ ᱦᱚᱸᱞᱮ ᱞᱟᱹᱭ ᱦᱚᱪᱚᱭ ᱫᱟ ᱡᱮ ᱫᱮᱠᱷᱚ ᱢᱺᱡᱷᱤ ᱵᱟᱵᱟ ᱥᱮ ᱟᱞᱮ ᱡᱟᱦᱟᱸᱞᱮ ᱦᱮᱡ ᱟᱠᱟᱱᱟᱞᱮ ᱱᱩᱱ ᱥᱟᱺᱜᱤᱧ ᱠᱷᱚᱱᱟᱜ ᱦᱮᱸ ᱥᱮ ᱵᱟᱝ ᱟᱞᱮ ᱫᱚ ᱯᱷᱤᱲ ᱛᱟᱹᱨᱤ ᱨᱤᱱ ᱥᱟᱱᱟᱢ ᱦᱚᱲ ᱞᱮ ᱦᱮᱡ ᱟᱠᱟᱱᱟ ᱡᱟᱦᱟᱸ ᱛᱤᱱᱟᱹᱜ ᱡᱟᱦᱟᱸ ᱩᱰᱩ ᱜᱮᱞᱮ ᱦᱮᱡ ᱠᱟᱱᱟ ᱛᱚ ᱥᱟᱱᱟᱢ ᱦᱚᱲ ᱜᱮᱞᱮ ᱦᱮᱡ ᱟᱠᱟᱱᱟ ᱢᱮᱱᱠᱷᱟᱱ ᱱᱤᱛᱚᱜ ᱡᱟᱦᱟᱸ ᱞᱮᱠᱟ ᱟᱯᱮ ᱚᱠᱛᱚ ᱨᱮᱯᱮ ᱥᱮᱴᱮᱨ ᱠᱟᱹᱱᱟ ᱱᱚᱣᱟ ᱚᱠᱛᱚ ᱛᱮᱫᱚ ᱟᱞᱮ ᱫᱚ ᱟᱞᱮᱭᱟᱜ ᱜᱟᱯᱟᱞᱢᱟᱨᱟᱣ ᱫᱚ ᱵᱟᱝᱞᱮ ᱥᱟᱸᱜᱮ ᱥᱮ ᱵᱟᱞᱮ ᱛᱚᱝᱜᱮ ᱤᱫᱤ ᱫᱟᱲᱮᱭᱟᱜᱼᱟ ᱪᱮᱫᱟᱜ ᱵᱟᱝᱢᱟ ᱱᱚᱣᱟ ᱫᱚ ᱱᱤᱛᱚᱜ ᱚᱠᱛᱚ ᱱᱚᱣᱟ ᱫᱚ ᱱᱚᱣᱟ ᱜᱟᱯᱟᱞᱢᱟᱨᱟᱣ ᱫᱚ ᱦᱩᱰᱤᱧ ᱢᱟᱪ ᱜᱟᱯᱟᱞᱢᱟᱨᱟᱣ ᱫᱚ ᱵᱟᱝ ᱠᱟᱱᱟ ᱚᱱᱟ ᱫᱚ ᱞᱟᱹᱴᱩ ᱤᱫᱤᱜ ᱜᱮᱭᱟ ᱞᱟᱹᱴᱩ ᱜᱤ ᱢᱮᱱᱠᱷᱟᱱ ᱚᱱᱟ ᱫᱚ ᱡᱩᱫᱤ ᱧᱩᱛ ᱧᱤᱫᱟᱹ ᱤᱫᱤᱜᱼᱟ ᱛᱚᱠᱷᱚᱱ ᱫᱚ ᱞᱟᱹᱭ ᱫᱟᱭ ᱞᱟᱹᱭ ᱦᱚᱪᱚ ᱠᱮᱫ ᱜᱮᱭᱟ ᱠᱚ ᱥᱟᱹᱨᱤᱜᱮ ᱡᱮ ᱢᱤᱫᱴᱟᱝ ᱰᱩᱞᱩᱰᱩᱤᱧ ᱦᱮᱸ ᱩᱱ ᱫᱚ ᱠᱤᱱᱛᱩ ᱟᱭᱟᱝᱚᱜ-ᱟᱭ
ᱮᱠᱟᱞ ᱮᱠᱟᱞ ᱱᱚᱣᱟ ᱢᱟ ᱮᱠᱟᱞ ᱠᱟᱛᱷᱟ ᱠᱟᱱ ᱜᱮᱭᱟ ᱥᱟᱹᱨᱤ ᱜᱮ
ᱦᱮᱸ ᱟᱫᱚ ᱚᱱᱟᱨᱮ ᱡᱚᱠᱷᱚᱱ ᱦᱮᱸ ᱟᱨ ᱡᱚᱠᱷᱚᱱ ᱚᱱᱟᱨᱮ ᱠᱩᱞᱤ ᱫᱚᱦᱚ ᱦᱩᱭᱱᱟ ᱡᱮᱫᱚ ᱡᱮ ᱪᱮᱫᱟᱜ ᱱᱚᱝᱠᱟᱯᱮ ᱱᱩᱱᱟᱹᱜ ᱵᱤᱞᱚᱢ ᱫᱟᱯᱮ ᱟᱞᱮ ᱢᱟ ᱮᱱᱟᱝ ᱨᱮᱞᱮ ᱦᱮᱡ ᱠᱟᱱᱟ ᱟᱫᱚ ᱚᱱᱠᱟ ᱞᱮᱠᱟᱨᱮ ᱢᱤᱫᱴᱟᱝ ᱮᱢᱚᱱ ᱪᱟᱦᱟᱵᱽ ᱢᱚᱪᱟ ᱪᱟᱭ ᱨᱚᱲ ᱠᱮᱫᱟᱭ ᱥᱮ ᱵᱟᱝ ᱪᱟᱜᱟᱲ ᱢᱳᱪᱟ ᱩᱱᱤ ᱞᱮᱹᱭᱫᱟᱭ ᱦᱮᱸ ᱟᱯᱮ ᱛᱚ ᱡᱟᱦᱟᱸ ᱴᱟᱭᱤᱢ ᱯᱮ ᱮᱢ ᱞᱮᱫ ᱛᱟᱵᱚᱱᱟ ᱚᱱᱟ ᱴᱟᱭᱤᱢ ᱨᱮᱫᱚ ᱵᱟᱯᱮ ᱦᱮᱡ ᱠᱟᱱᱟ ᱟᱫᱚ ᱤᱫ ᱫᱩᱧ ᱞᱟ. ᱭ ᱦᱚᱪᱚᱭᱮᱫᱟ ᱡᱮ ᱟᱢ ᱚᱠᱚᱭᱟᱜ ᱴᱟᱭᱤᱢ ᱚᱠᱚᱭᱟᱜ ᱵᱚᱦᱚᱜ ᱯᱟᱲᱟᱣ ᱟᱠᱟᱱ ᱛᱟᱭᱟ ᱢᱟ ᱞᱮᱭ ᱢᱮ ᱟᱞᱮ ᱫᱚ ᱟᱞᱮ ᱫᱚ ᱵᱟᱹᱭᱤᱥ ᱢᱩᱡᱟᱹ ᱨᱮᱱ ᱦᱚᱲ ᱠᱟᱱᱟᱞᱮ ᱯᱤᱲᱦᱤ ᱛᱟᱹᱨᱤ ᱨᱮᱱ ᱦᱚᱲ ᱠᱟᱱᱟ ᱞᱮ ᱚᱱᱟ ᱢᱟ ᱦᱮᱸ ᱩᱢᱩᱠ ᱡᱟᱭᱜᱟ ᱠᱷᱚᱱ ᱟᱞᱮ ᱞᱮ ᱦᱮᱡ ᱥᱮᱴᱮᱨᱚᱜ ᱠᱟᱱᱟ ᱮᱛᱚᱢ ᱛᱟᱭᱚᱢ ᱫᱚᱢᱮ ᱦᱳᱭᱳᱜ ᱛᱟᱞᱮ ᱜᱮᱭᱟ ᱦᱮᱸᱥᱮ ᱵᱟᱝ ᱠᱟᱹᱢᱤ ᱠᱟᱹᱥᱱᱤ ᱥᱟᱢᱴᱟᱣ ᱠᱟᱛᱮ ᱞᱮ ᱦᱤᱡᱩᱜ ᱠᱟᱱᱟ ᱢᱮᱱᱠᱷᱟᱱ ᱟᱞᱮ ᱟᱯᱮᱭᱟᱜ ᱵᱷᱟᱜᱤ ᱞᱟᱹᱜᱤᱫ ᱞᱮ ᱠᱷᱚᱡᱚᱜ ᱠᱟᱱᱟ ᱟᱯᱮ ᱚᱱᱟ ᱦᱚᱛ ᱛᱮᱞᱮ ᱦᱮᱡ ᱟᱯᱮ ᱠᱟᱱᱛᱮ ᱟᱯᱮᱴᱷᱮᱱ ᱞᱮ ᱜᱟᱞᱢᱟᱨᱟᱣ ᱟᱯᱮ ᱠᱟᱱᱟᱞᱮ ᱛᱟᱹᱣ ᱟᱯᱮ ᱟᱯᱮ ᱱᱚᱜᱼᱚ ᱱᱚᱝᱠᱟᱱᱟᱜ ᱠᱟᱛᱷᱟ ᱥᱮ ᱱᱚᱜ ᱱᱚᱝᱠᱟᱱ ᱟᱯᱮᱭᱟᱜ ᱠᱟᱛᱷᱟ ᱟᱲᱟᱝ ᱟᱸᱡᱚᱢᱚᱜ ᱠᱟᱱ ᱛᱟᱯᱮᱭᱟ ᱱᱚᱣᱟ ᱫᱚ ᱟᱯᱮ ᱛᱤᱱᱟᱹᱜ ᱱᱟᱯᱟᱭ ᱠᱟᱛᱷᱟ ᱯᱮ ᱨᱚᱲ ᱦᱚᱪᱚᱭᱮᱫᱟ ᱩᱱᱠᱩ ᱩᱱᱠᱩ ᱫᱚ ᱟᱹᱰᱤ ᱜᱮ ᱟᱹᱰᱤ ᱜᱮ ᱢᱤᱫᱴᱟᱝ ᱟᱠᱚ ᱛᱮᱠᱚ ᱢᱚᱱᱮᱜ ᱟᱠᱚ ᱚᱱᱟ ᱛᱮᱫᱚ ᱵᱟᱫ ᱠᱟᱜ ᱯᱮ ᱟᱯᱮ ᱟᱯᱮ ᱞᱮᱠᱟᱛᱮ ᱟᱯᱮ ᱡᱟᱦᱟᱸ ᱞᱮᱠᱟᱛᱮ ᱯᱮ ᱛᱟᱦᱮᱱᱟ ᱛᱟᱦᱮᱸᱱ ᱯᱮ ᱵᱟᱹᱵᱩ ᱟᱞᱮ ᱫᱚ ᱵᱟᱞᱮ ᱵᱟᱲᱟᱭᱟ
ᱮᱱᱠᱟ ᱞᱮᱠᱟ ᱱᱚᱣᱟ ᱢᱟ ᱠᱟᱛᱷᱟ ᱠᱟᱱ ᱜᱮ ᱪᱮᱫᱟᱜ ᱵᱟᱝᱢᱟ ᱚᱱᱠᱟ ᱞᱮᱠᱟ ᱟᱵᱚ ᱟᱵᱚ ᱫᱚ ᱥᱟᱱᱟᱢ ᱦᱚᱲ ᱜᱮᱵᱚᱱ ᱪᱼᱟ ᱟᱵᱚ ᱡᱟᱦᱟᱸᱭ ᱱᱚᱝᱠᱟ ᱢᱟᱺᱡᱷᱤ ᱯᱟᱨᱜᱟᱱᱟ ᱠᱚ ᱢᱮᱱᱟᱜ ᱟᱠᱟᱫ ᱯᱟ ᱥᱮ ᱠᱟᱨᱜᱟᱱᱟ ᱠᱚ ᱢᱮᱱᱟᱜ ᱠᱟᱜ ᱠᱚᱣᱟ ᱱᱩᱠᱩ ᱠᱚᱫᱚ ᱦᱟᱸᱜ ᱚᱱᱟ ᱠᱚ ᱞᱟᱹᱜᱤᱫ ᱜᱮ ᱢᱟᱱᱮ ᱟᱹᱛᱩ ᱨᱮᱱ ᱦᱚᱲ ᱠᱚ ᱡᱟᱦᱟᱱᱟᱜ ᱚᱱᱠᱟ ᱞᱮᱠᱟ ᱮᱴᱠᱮᱴᱚᱬᱮ ᱥᱮ ᱟᱠᱚ ᱛᱟᱞᱟᱨᱮ ᱵᱟᱝ ᱥᱚᱞᱮ ᱞᱮᱱ ᱛᱟᱠᱚ ᱠᱷᱟᱱ ᱮᱱᱠᱷᱟᱱ ᱚᱱᱟ ᱥᱚᱞᱦᱮ ᱞᱟᱹᱜᱤᱫ ᱦᱮᱱᱟᱜ ᱠᱚᱫ ᱠᱚᱣᱟ ᱟᱫᱚ ᱚᱱᱠᱟ ᱞᱮᱠᱟ ᱡᱟᱦᱟᱸᱭ ᱦᱚᱲᱟᱜ ᱚᱱᱠᱟ ᱨᱮᱸᱜᱮᱡ ᱪᱮᱛᱟᱝ ᱢᱮᱱᱟᱜ ᱛᱟᱭᱟ ᱥᱮ ᱡᱟᱦᱟᱸᱭ ᱱᱚᱝᱠᱟᱱ ᱮᱸᱴᱠᱮᱴᱚᱬᱮ ᱢᱮᱱᱟᱜ ᱛᱟᱭᱟ ᱟᱱ ᱩᱱᱤᱭᱟᱜ ᱤᱭᱟᱹ ᱞᱟᱹᱜᱤᱫ ᱢᱟ ᱡᱩᱫᱤ ᱟᱨᱫᱟᱥ ᱮ ᱫᱚᱦᱚᱭᱟᱭ ᱮᱱᱟᱼᱼ ᱠᱷᱟᱱ ᱢᱟ ᱪᱟᱞᱟᱣ ᱢᱟ ᱞᱟᱜᱟᱜ ᱜᱮ ᱟᱫᱚ ᱚᱱᱠᱟ ᱞᱮᱠᱟ ᱟᱢ ᱡᱟᱦᱟᱸ ᱞᱮᱠᱟᱢ ᱢᱮᱱ ᱠᱮᱫᱟ ᱡᱟᱦᱟᱸ ᱞᱮᱠᱟ ᱠᱚ ᱵᱮᱣᱦᱟᱨ ᱠᱮᱫᱟ ᱮᱱᱠᱷᱟᱱ ᱚᱱᱟ ᱢᱟ ᱛᱟᱦᱚᱞᱮ ᱟᱹᱰᱤ ᱵᱮᱵᱟᱹᱲᱤᱡ ᱜᱮᱠᱚ ᱵᱮᱵᱚᱦᱟᱨ ᱠᱮᱫᱟ ᱪᱮᱫᱟᱜ ᱵᱟᱝᱢᱟ ᱟᱭᱟᱜ ᱨᱮᱸᱜᱮᱡ ᱛᱮᱛᱟᱝ ᱨᱮ ᱟᱯᱮ ᱫᱚ ᱩᱱᱟᱹᱜ ᱥᱟᱺᱜᱤᱧ ᱠᱷᱚᱱ ᱯᱮ ᱪᱟᱞᱟᱣ ᱟᱠᱟᱱᱟ ᱪᱟᱞᱟᱣ ᱠᱟᱛᱮ ᱱᱚᱜᱼᱚ ᱱᱚᱝᱠᱟᱱ ᱠᱟᱛᱷᱟ ᱦᱮᱸᱥᱮ ᱢᱟᱱᱮ ᱮᱱᱠᱷᱟᱱ ᱵᱟᱝ ᱟᱹᱰᱤ ᱢᱟᱱᱮ ᱵᱟᱹᱲᱤᱡ ᱜᱮ ᱵᱩᱡᱷᱟᱹᱜᱼᱟ ᱪᱮᱫᱟᱜ ᱵᱟᱝᱢᱟ ᱟᱯᱮ ᱫᱚ ᱟᱯᱮᱭᱟᱜ ᱦᱚᱸ ᱪᱮᱫ ᱵᱟᱠᱷᱟᱱ ᱫᱚ ᱪᱟᱞᱟᱣ ᱠᱟᱱᱟ ᱡᱮ ᱟᱯᱮ ᱚᱸᱰᱮ ᱪᱟᱞᱟᱣ ᱛᱮ ᱟᱡ ᱩᱱᱤ ᱞᱟ. ᱜᱤᱫ ᱦᱚᱸ
ᱟᱞᱮᱭᱟᱜ ᱫᱚ ᱚᱸᱰᱮ ᱫᱚ ᱪᱮᱫ ᱵᱚᱦᱚᱜ ᱯᱟᱲᱟᱜ ᱞᱮᱱ ᱛᱟᱞᱮᱭᱟ ᱤᱧ ᱫᱩᱧ ᱢᱮᱱ ᱠᱟᱛᱷᱟᱧ ᱞᱟᱹᱭ ᱡᱮ ᱟᱞᱮ ᱠᱤᱲ ᱛᱟᱹᱨᱤ ᱠᱷᱚᱱᱟᱜ ᱞᱮ ᱥᱮᱴᱮᱨ ᱠᱷᱚᱱᱟᱜ ᱞᱮ ᱥᱮᱴᱮᱨ ᱠᱟᱱᱟᱞᱮ ᱪᱮᱫ ᱵᱚ ᱯᱟᱲᱟᱣ ᱟᱠᱟᱱᱟ ᱪᱮᱫ ᱛᱟᱯᱮ ᱱᱟᱭ ᱛᱮ ᱱᱟᱯᱟᱭ ᱛᱮ ᱢᱤᱫᱴᱟᱝ ᱢᱟᱺᱡᱷᱤ ᱛᱮ ᱢᱤᱫᱴᱟᱝ ᱢᱤᱫᱴᱟᱝ ᱢᱟᱡᱷᱤ ᱟᱞᱮ ᱫᱚ ᱠᱷᱚᱡᱚᱜ ᱠᱟᱱᱟᱞᱮ ᱚᱱᱟ ᱞᱮ ᱞᱟᱹᱭᱪᱚᱭᱟ ᱛᱟᱦᱚᱞᱮ ᱫᱮᱱ ᱟᱯᱮ ᱥᱟᱞᱟ ᱜᱚᱴᱟ ᱫᱟᱲᱮᱭᱟᱜ ᱠᱟᱱᱟ ᱡᱚᱠᱷᱚᱱ ᱫᱮ ᱟᱞᱮ ᱞᱮ ᱥᱟᱞᱟ ᱜᱚᱴᱟ ᱠᱟ ᱛᱟᱯᱮᱭᱟ ᱳ ᱵᱟᱵᱟ ᱚᱸᱰᱮ ᱫᱚ ᱟᱨᱦᱚ ᱠᱚ ᱞᱟ. ᱭ ᱠᱮᱫᱟ ᱦᱮᱸ ᱦᱮᱡ ᱫᱚᱞᱮ ᱦᱮᱡ ᱠᱚᱜ ᱜᱮᱭᱟ ᱵᱟᱝ ᱫᱚ ᱵᱟᱝ ᱮ ᱨᱮᱥᱚᱱ ᱦᱮᱡ ᱮᱱᱟᱭ ᱟᱫᱚ ᱟᱞᱮ ᱨᱮᱥᱚᱱ ᱞᱮ ᱛᱩᱞᱟ. ᱣ ᱠᱮᱫᱟ ᱟᱨᱮ ᱵᱟᱵᱟ ᱨᱮᱥᱚᱱ ᱛᱩᱞᱟ. ᱣ ᱨᱤᱱᱤᱡ ᱚᱲᱟᱜ ᱮᱨᱟ ᱵᱟᱠᱚ ᱛᱩᱞᱟᱹᱣ ᱫᱟᱲᱮᱭᱟᱜᱼᱟ ᱟᱯᱮ ᱡᱩᱫᱤ ᱠᱟᱹᱢᱤ ᱠᱟᱹᱥᱱᱤ ᱯᱮ ᱪᱟᱞᱟᱜᱼᱟ ᱨᱮᱥᱚᱱ ᱪᱷᱟᱼᱼ ᱛᱚᱵᱮ ᱤᱧ ᱞᱟ. ᱱᱤᱧ ᱯᱮᱲᱟ ᱦᱤᱨᱤᱜ ᱜᱮᱯᱮ ᱥᱮᱱ ᱟᱠᱟᱱᱟ ᱟᱯᱮ ᱠᱤ ᱚᱱᱠᱟ ᱡᱩᱫᱤ ᱥᱮ ᱟᱢ ᱡᱟᱦᱟᱸ ᱛᱮᱜᱮ ᱠᱟᱹᱢᱤ ᱥᱮᱱ ᱠᱟᱱᱟ ᱵᱟᱭᱨᱮ ᱠᱟᱹᱢᱤ ᱟᱢᱫᱚ ᱛᱟᱦᱚᱞᱚ ᱚᱸᱰᱮ ᱠᱷᱚᱱ ᱵᱟᱭᱨᱮ ᱠᱟᱹᱢᱤ ᱠᱷᱚᱱᱟᱜ ᱨᱮᱥᱚᱱ ᱛᱩᱞᱟᱹᱣ ᱥᱚᱢᱚᱭ ᱟᱢᱮᱢ ᱦᱤᱡᱩᱜᱼᱟ
ᱮᱠᱟᱞ ᱮᱠᱟᱞ ᱱᱚᱣᱟ ᱫᱚ ᱢᱤᱫᱴᱮᱱ ᱵᱩᱡᱽ ᱨᱮᱱᱟᱜ ᱵᱮᱯᱟᱨ ᱠᱟᱱᱟ ᱛᱚ ᱚᱱᱠᱟ ᱞᱮᱠᱟ ᱱᱮᱛᱟᱨ ᱨᱮᱱ ᱪᱟᱦᱮᱸ ᱟᱵᱚ ᱟᱭᱢᱟ ᱞᱮᱠᱟ ᱚᱱᱠᱟ ᱥᱮᱪᱮᱫ ᱵᱟᱹᱲᱛᱼᱼ